ᱦᱮᱸ ᱫᱟᱫᱟ ᱡᱚᱦᱟᱨ ᱜᱮ᱾
ᱦᱩᱸ ᱡᱚᱦᱟᱨ ᱜᱮ ᱡᱚᱦᱟᱨ ᱜᱮ,
ᱦᱳᱭ ᱟᱸᱡᱚᱢᱚᱜ ᱠᱟᱱᱟ, ᱤᱧᱟᱹᱜ ᱟᱸᱡᱚᱢᱚᱜ ᱠᱟᱱᱟ ᱥᱮ ᱵᱟᱝ?
ᱦᱩᱸ ᱟᱢᱟᱜᱛᱚ ᱯᱩᱥᱴᱟᱹᱣ ᱥᱟᱸᱦᱤᱡ ᱜᱮ ᱟᱡᱚᱢ ᱧᱟᱸᱢᱚᱜ ᱠᱟᱱᱟ᱾
ᱟᱪᱪᱷᱟ ᱟᱪᱪᱷᱟ ᱟᱹᱰᱤ ᱱᱟᱯᱟᱭ,
ᱦᱩᱸ
ᱟᱫᱚ ᱛᱟᱦᱞᱮ ᱪᱮᱫ ᱠᱚᱢ ᱪᱤᱠᱟᱹᱭᱮᱫᱼᱟ ᱱᱤᱛᱚᱜ ᱫᱚ।
ᱱᱤᱛᱚᱜ ᱫᱚ ᱦᱟᱸᱜ ᱠᱟᱹᱢᱤ ᱠᱚᱫᱚ, ᱟᱯᱟ ᱛᱚᱛᱚ ᱟᱫᱚ ᱚᱲᱟᱜ ᱠᱚᱨᱮ ᱜᱮ, ᱛᱚ ᱟᱢ ᱜᱮ ᱪᱮᱫ ᱠᱚᱢ ᱪᱤᱠᱟᱹ ᱵᱟᱲᱟᱭ ᱫᱟ।
ᱤᱧᱦᱚᱸ ᱚᱱᱠᱟ ᱫᱚ ᱪᱮᱫ ᱜᱮ ᱵᱟᱝ ᱱᱚᱜᱚᱭ ᱱᱤᱛᱚᱜ ᱫᱚ ᱵᱟᱹᱫ ᱥᱮᱱ ᱦᱮᱡ ᱦᱩᱭ ᱠᱟᱱᱟ। ᱫᱟᱜ ᱠᱚ ᱞᱟᱜᱟᱜ ᱠᱟᱱᱟ ᱥᱮ ᱵᱟᱝ ᱚᱱᱟ ᱠᱚᱜᱮ ᱧᱮᱞ ᱦᱮᱡ ᱦᱩᱭ ᱠᱟᱱᱟ।
ᱟᱪᱪᱷᱟ ᱦᱳᱭ ᱦᱳᱭ, ᱚᱱᱟ ᱠᱚᱦᱚᱸ ᱫᱚᱨ ᱠᱟᱨ ᱠᱟᱱ ᱜᱮᱭᱟ।
ᱦᱳᱭ ᱦᱳᱭ,
ᱵᱟᱭ ᱜᱚᱡ ᱠᱟᱫᱟ
ᱮᱠᱟᱞ ᱮᱠᱟᱞ ᱥᱟᱛᱟᱢ ᱠᱚ ᱠᱟ. ᱴᱤᱡ ᱞᱟᱝ ᱨᱚᱯᱚᱲ ᱞᱮᱠᱷᱟᱱ, ᱟ. ᱰᱤ ᱯᱚᱥᱚ,
ᱮᱠᱟᱞ ᱮᱠᱟᱞ ᱮᱠᱟᱞ ᱮᱠᱟᱞ ᱫᱟᱫᱟ ᱞᱟᱹᱭᱢᱮ, ᱱᱟᱥᱮᱱᱟᱜ ᱞᱟᱹᱭ ᱞᱮᱠᱷᱟᱱ ᱱᱟᱯᱟᱭ ᱠᱚᱜᱼᱟ ᱫᱟᱫᱟ ᱚᱠᱟᱱᱟᱜ ᱪᱮᱛᱟᱱ ᱨᱮᱞᱟᱝ ᱠᱟᱛᱷᱟ ᱞᱮᱱᱠᱷᱟᱱ ᱱᱟᱯᱟᱭ ᱠᱚᱜᱼᱟ।
ᱱᱤᱛᱚᱜ, ᱠᱚᱞᱮᱡᱽ ᱠᱚᱲᱟ ᱠᱩᱲᱤ, ᱠᱚᱲᱟ ᱠᱩᱲᱤ ᱠᱚ ᱱᱟᱭᱤᱴ ᱯᱨᱳᱜᱨᱟᱢ ᱪᱟᱞᱟᱜ ᱠᱟᱱᱟ ᱠᱚ ᱟᱨ ᱪᱮᱫ ᱞᱮᱠᱟ ᱦᱟᱺᱰᱤ ᱯᱟᱹᱣᱨᱟ. ᱨᱮ ᱥᱮᱵᱚᱱ ᱤᱫᱤᱭᱮᱫ ᱠᱟᱱᱟ ᱚᱱᱟ ᱠᱚ ᱵᱟᱨᱮ ᱛᱮᱞᱟᱝ ᱨᱚᱯᱚᱲ ᱞᱮᱠᱷᱟᱱ ᱠᱟ. ᱡ ᱵᱮᱥ ᱠᱚᱜ ᱟ
ᱮᱠᱟᱞ ᱮᱠᱟᱞ ᱚᱱᱟ ᱦᱚᱸ ᱟᱫᱚ ᱜᱟᱱᱚᱜ ᱜᱮᱭᱟ।
ᱛᱚ ᱤᱧ ᱠᱷᱚᱱ ᱤᱧ ᱮᱦᱚᱵ ᱛᱟᱞᱟᱝ ᱟ
ᱮᱠᱟᱞ ᱮᱠᱟᱞ ᱫᱟᱫᱟ ᱱᱟᱥᱮᱱᱟᱜ ᱨᱚᱲ ᱛᱟᱢ ᱱᱟᱥᱮᱱᱟᱜ ᱜᱮᱫ ᱜᱮᱫ ᱟᱸᱡᱚᱢᱚᱜ ᱠᱟᱱᱟ।
ᱟᱪᱪᱷᱟ ᱟᱪᱪᱷᱟ ᱱᱤᱛᱚᱜ ᱟᱸᱡᱚᱢᱚᱜ ᱠᱟᱱᱟ ᱥᱮ
ᱦᱮᱸ ᱦᱮᱸ ᱱᱤᱛᱚᱜ ᱫᱚ ᱟᱸᱡᱚᱢᱚᱜ ᱠᱟᱱᱟ ᱾
ᱮᱸᱜ ᱛᱳ ᱮᱫ ᱤᱧ ᱨᱮᱱ ᱡᱟᱦᱟᱸ ᱠᱚᱲᱟ ᱜᱤᱫᱽᱨᱟᱹ ᱠᱚᱠᱚ ᱠᱟᱱᱟ ᱾ ᱩᱱᱠᱩ ᱛᱟᱠᱚ ᱫᱚᱠᱚ ᱚᱱᱠᱟ ᱤᱥᱴᱮᱪ ᱯᱨᱳᱠᱜᱨᱟᱢ ᱠᱚᱠᱚ ᱪᱟᱞᱟᱜ ᱠᱟᱱᱟ
ᱮᱠᱟᱞ ᱮᱠᱟᱞ
ᱡᱟᱦᱟᱸ ᱠᱚᱨᱮᱫ ᱠᱚᱨᱟᱣᱮᱜᱼᱟᱭ ᱠᱚ ᱪᱟᱞᱟᱜ ᱠᱟᱱᱟ ᱚᱸᱰᱮ ᱵᱚᱱ ᱠᱟᱱᱟ ᱮᱨᱯᱚᱨᱮ ᱡᱟᱹᱥᱛᱤ ᱠᱚ ᱞᱟᱹᱭ ᱫᱟ।
ᱮᱠᱟᱞ ᱮᱠᱟᱞ
ᱟᱴᱷᱟᱥ ᱟᱹᱰᱤ ᱜᱟᱱ ᱠᱚ ᱫᱮᱠᱷᱟᱣ ᱫᱟ ᱾
ᱦᱳᱭ ᱦᱳᱭ ᱦᱳᱭ
ᱱᱚᱣᱟ ᱫᱚ ᱟᱵᱚ ᱥᱟᱣᱛᱟ ᱨᱮ ᱢᱤᱫᱴᱟᱝ ᱵᱟᱹᱲᱤᱡ ᱯᱨᱚᱵᱷᱟᱵᱽ ᱯᱟᱲᱟᱜ ᱠᱟᱱᱟ ᱾
ᱱᱤᱠᱟ ᱮᱠᱟᱞ ᱮᱠᱟᱞ ᱟᱹᱰᱤ ᱢᱟᱨᱟᱝ
ᱡᱚᱠᱷᱚᱡ ᱟᱢ ᱱᱚᱣᱟ ᱠᱚ ᱞᱮᱭᱟ ᱟᱹᱰᱤ ᱵᱮᱥᱚ
ᱮᱠᱟᱞ ᱮᱠᱟᱞ ᱟᱱᱮ ᱟᱵᱚ ᱱᱤᱛᱚᱜ ᱥᱟᱱᱛᱟᱲ ᱥᱚᱢᱟᱡ ᱨᱮ ᱡᱟᱦᱟᱸ ᱱᱤᱭᱟ. ᱱᱤᱛᱚᱜ ᱦᱟᱨᱟ ᱡᱩᱣᱟᱹᱱ ᱠᱚᱲᱟ ᱠᱩᱲᱤ ᱜᱤᱫᱟᱹᱨ ᱠᱚ ᱪᱤᱠᱟᱹ ᱵᱟ ᱚᱱᱟ ᱠᱚ ᱵᱟᱨᱮᱛᱮ
ᱦᱳᱭ ᱦᱳᱭ
ᱮᱠᱟᱞ ᱮᱠᱟᱞ ᱠᱟ ᱧᱮᱞ ᱞᱮᱠᱷᱟᱱ ᱫᱚ ᱱᱤᱛᱚᱜ ᱡᱟᱦᱟᱸᱭ ᱦᱟᱨᱟ ᱡᱩᱣᱟᱹᱱ ᱠᱚᱲᱟ ᱜᱤᱫᱟᱹᱨ ᱠᱩᱲᱤ ᱜᱤᱫᱟᱹᱨ ᱠᱚ ᱱᱤᱛᱚᱜ ᱧᱮᱞ ᱧᱤᱫᱟᱹ ᱯᱨᱳᱜᱨᱟᱢ ᱠᱚᱨᱮ ᱟᱹᱰᱤ ᱡᱳᱨ ᱠᱚ ᱥᱮᱞᱮᱫᱚᱜ ᱠᱟᱱᱟ ᱾ ᱚᱱᱟ ᱥᱟᱶᱛᱮ ᱟᱨᱦᱚᱸ ᱧᱮᱞᱚᱜ ᱠᱟᱱᱟ ᱡᱮᱢᱚᱱ ᱠᱚᱲᱟ ᱜᱤᱫᱟᱹᱨ ᱠᱚ ᱫᱚ ᱠᱩᱸ ᱟᱹᱰᱤ ᱡᱳᱨ ᱚᱱᱠᱟ ᱦᱟᱺᱰᱤ ᱠᱚ ᱥᱮ ᱯᱟᱹᱣᱨᱟᱹ ᱠᱚ ᱧᱩ ᱠᱟᱛᱮᱜ ᱦᱟᱸᱰᱮ ᱱᱟᱰᱮ ᱠᱚ ᱜᱤᱛᱤᱡ ᱠᱚᱜ ᱠᱟᱱᱟ ᱥᱟᱶᱛᱮ ᱟᱨᱦᱚᱸ ᱟᱹᱰᱤ ᱞᱮᱠᱟᱱᱟᱜ ᱢᱟᱱᱮ ᱵᱟᱹᱲᱤᱡ ᱠᱟᱹᱢᱤ ᱠᱚ ᱦᱳᱠ ᱠᱟᱹᱢᱤᱮᱜᱼᱟ᱾
ᱦᱳᱭ ᱦᱳᱭ
ᱟᱨ ᱠᱩᱲᱤ ᱜᱤᱫᱟᱹᱨ ᱠᱚᱦᱚᱸ ᱚᱱᱠᱟ ᱧᱮᱞ ᱞᱮᱠᱚ ᱠᱷᱟᱱ ᱫᱚ ᱩᱱᱠᱩ ᱦᱚᱸ ᱚᱱᱠᱟ ᱜᱮ ᱠᱚᱢ ᱵᱮᱥᱤ ᱫᱚ ᱱᱤᱛᱚᱜ ᱫᱚ ᱩᱱᱠᱩ ᱦᱚᱸ ᱧᱩ ᱠᱚᱠᱚ ᱮᱦᱚᱵ ᱜᱚᱫ ᱟᱠᱟᱜᱼᱟ ᱾
ᱦᱮᱸ
ᱮᱠᱟᱞ ᱟᱫᱚ ᱚᱱᱟ ᱫᱚ ᱟᱨ ᱩᱱᱠᱩ ᱡᱟᱦᱟᱸ ᱡᱟᱜ ᱪᱮᱜ ᱚᱠᱟ ᱞᱟᱭ ᱠᱚ ᱨᱟᱹᱥᱠᱟᱹᱭᱮᱜᱼᱟ ᱚᱱᱟ ᱫᱚ ᱮᱠᱟᱞ ᱞᱟᱹᱭ ᱞᱮᱠᱷᱟᱱ ᱫᱚ ᱚᱱᱟ ᱫᱚ ᱵᱟᱝ ᱱᱟᱯᱟᱭᱚᱜ ᱠᱟᱱᱟ᱾
ᱮᱠᱫᱚᱢ
ᱮᱠᱟᱞ ᱦᱳᱭ ᱚᱱᱟ ᱫᱚ ᱚᱝᱠᱟ ᱜᱮ ᱡᱩᱫᱤ ᱟᱵᱩ ᱥᱚᱢᱟᱡ ᱨᱮ ᱛᱟᱦᱮᱱᱟ ᱛᱟᱦᱚᱞᱮ ᱠᱷᱟᱱ ᱫᱚ ᱟᱵᱚ ᱫᱚ ᱱᱚᱝᱠᱟ ᱨᱮᱫᱚ ᱪᱮᱛᱟᱱ ᱥᱮᱱ ᱫᱚ ᱵᱟᱵᱚ ᱪᱟᱞᱟᱣ ᱫᱟᱲᱮᱭᱟᱜᱼᱟ ᱟᱵᱚ ᱫᱚ ᱫᱤᱱ ᱫᱤᱱ ᱛᱮ ᱞᱟᱛᱟᱨ ᱥᱮᱱ ᱜᱮᱵᱚ ᱟᱬᱜᱚ ᱟᱬᱜᱚᱱᱟ ᱾
ᱦᱳᱭ ᱞᱮᱠᱷᱟ ᱜᱮ ᱢᱤᱫ ᱫᱷᱟ ᱡᱮ ᱱᱚᱝᱠᱟᱱ ᱧᱮᱞᱚᱜᱚᱜ ᱠᱟᱱᱟ ᱡᱮ ᱚᱱᱠᱟ ᱞᱮᱠᱟ ᱜᱮᱠᱚ ᱠᱚᱨᱟᱣ ᱫᱟ ᱾ ᱵᱟᱲᱤᱡ ᱠᱟᱢᱤ ᱠᱚ ᱠᱟᱹᱢᱤᱭᱟᱭ ᱠᱚ ᱛᱚ ᱢᱮᱱᱠᱷᱟᱱ ᱪᱤᱫᱟᱜ ᱠᱚ ᱚᱝᱠᱟᱭ ᱮᱫᱟ ᱠᱚᱱᱚ ᱡᱩᱫᱤ ᱞᱟᱹᱭ ᱞᱮᱠᱷᱟᱱ ᱵᱮᱥᱚᱜᱚᱜᱼᱟ᱾
ᱮᱠᱟᱞ ᱮᱠᱟᱞ ᱚᱝᱠᱟ ᱚᱱᱟ ᱧᱮᱞ ᱞᱮᱠᱷᱟᱱ ᱫᱚ ᱱᱚᱝᱠᱟ ᱡᱮ ᱚᱱᱟ ᱫᱚ ᱞᱟᱹᱭ ᱞᱮᱠᱷᱟᱱ ᱫᱚ ᱡᱟᱦᱟᱸᱭ ᱯᱨᱳᱜᱨᱟᱢ ᱠᱚ ᱠᱚᱨᱟᱣ ᱦᱚᱪᱚᱭᱮᱫᱟ ᱩᱱᱠᱩᱣᱟᱜ ᱥᱟᱶᱛᱮ ᱚᱲᱟᱜ ᱨᱮᱱ ᱟᱭᱳᱵᱟᱵᱟ ᱛᱟᱠᱚᱣᱟᱜ ᱡᱟᱦᱟᱸᱭᱮ ᱪᱟᱞᱟᱜ ᱠᱟᱱ ᱫᱚ ᱩᱱᱤ ᱨᱮᱱ ᱟᱭᱳᱵᱟᱵᱟ ᱩᱱᱠᱩ ᱠᱚᱣᱟᱜ ᱜᱮ ᱯᱳᱭᱞᱩ ᱤᱭᱟᱹ ᱫᱚᱧ ᱞᱟᱹᱭᱟ ᱢᱟᱱᱮ ᱵᱷᱩᱞ ᱫᱚ ᱩᱱᱠᱩᱣᱟᱜ ᱜᱮ ᱠᱟᱱᱟ ᱡᱟᱦᱟᱸᱭ ᱠᱚ ᱥᱟᱯᱲᱟᱣᱮᱫ ᱫᱚ ᱥᱟᱶᱛᱮ ᱡᱟᱦᱟᱸᱭ ᱧᱩᱭᱮᱫ ᱩᱱᱤ ᱢᱟ ᱦᱮᱸ ᱜᱮ ᱩᱱᱤᱭᱟᱜ ᱢᱟ ᱢᱮᱱᱟᱜ ᱜᱮᱭᱟ ᱩᱱᱤ ᱡᱟᱦᱟᱸᱭ ᱠᱚ ᱥᱟᱯᱲᱟᱣ ᱟᱠᱟᱟᱜ ᱚᱱᱟ ᱠᱷᱟᱹᱛᱤᱨ ᱛᱮᱜᱮᱛᱚ ᱩᱱᱤ ᱪᱟᱞᱟᱣ ᱠᱟᱛᱮᱜ ᱚᱸᱰᱮ ᱧᱩᱭᱮᱟᱭ ᱥᱮ ᱤᱭᱟᱹᱭᱮᱟᱭ ᱾
ᱦᱳᱭ
ᱮᱜᱞ ᱮᱜᱞ ᱦᱚ ᱟᱨ ᱚᱱᱟ ᱡᱩᱚᱫᱤ ᱚᱱᱠᱟ ᱥᱟᱯᱲᱟᱣ ᱵᱟᱝ ᱦᱩᱭ ᱠᱚᱜᱼᱟ ᱛᱟᱦᱚᱞᱮ ᱠᱷᱟᱱ ᱫᱚ ᱩᱱᱤ ᱚᱸᱰᱮ ᱵᱟᱭ ᱥᱮᱞᱮᱫ ᱫᱟᱲᱮ ᱠᱚᱜᱼᱟ᱾
ᱦᱳᱭ
ᱮᱠᱟᱞ ᱜᱚᱝᱠᱮ
ᱦᱚᱭ ᱜᱚᱝᱠᱮ ᱠᱚ ᱠᱟᱢᱤ ᱠᱟᱱᱟ
ᱦᱳᱭ ᱫᱟᱫᱟ ᱟᱢᱜᱮ ᱟᱫᱚ ᱱᱤᱭᱟᱹ ᱵᱟᱨᱮᱛᱮ ᱚᱠᱟᱮ ᱞᱮᱠᱟᱢ ᱩᱭᱦᱟᱹᱨᱟ ᱱᱟᱥᱮᱱᱟᱜ᱾ ᱞᱟᱹᱭ ᱞᱮᱠᱷᱟᱱ ᱱᱟᱯᱟᱭ ᱠᱚᱜᱼᱟ?
ᱦᱮᱸ ᱟᱵᱚ ᱠᱚ ᱚᱱᱟ ᱯᱤᱥ ᱯᱤᱥ ᱞᱟᱜᱟᱣ ᱵᱚᱱᱟᱹ ᱥᱮ ᱡᱟᱦᱟᱸᱭ ᱠᱚᱢᱤᱴᱤ ᱚᱱᱟ ᱥᱟᱯᱲᱟᱣᱫᱟᱭ ᱚᱱᱟ ᱯᱨᱳᱜᱨᱟᱢ᱾
ᱮᱠᱟᱞ ᱮᱠᱟᱞ
ᱟᱭᱟᱜ ᱢᱤᱫᱴᱟᱝ ᱨᱩᱥ ᱛᱮᱭᱟᱨ ᱞᱟᱜᱟᱣᱭᱟ᱾
ᱦᱳᱭ ᱦᱳᱭ
ᱡᱮ ᱱᱚᱸᱰᱮ ᱟᱹᱛᱟᱹᱲᱤᱡ ᱦᱟᱺᱰᱤ ᱯᱟᱹᱣᱨᱟᱹ ᱟᱠᱷᱨᱤᱧ ᱵᱟᱝ ᱜᱟᱱᱚᱜᱼᱟ᱾
ᱦᱳᱭ
ᱛᱤᱭᱚᱛᱚ ᱡᱟᱦᱟᱸ, ᱮᱱᱮᱡ ᱥᱮᱨᱮᱧ ᱦᱳᱭᱳᱜ ᱠᱟᱱᱟ᱾ ᱞᱟᱠᱪᱟᱨ ᱨᱮᱱᱟᱜ ᱵᱷᱟᱵᱛᱮ ᱮᱱᱮᱡ ᱠᱚ ᱦᱩᱭ ᱦᱳᱭᱪᱩᱱᱤᱡ᱾ ᱥᱮ ᱮᱴᱟᱜ ᱞᱮᱠᱟᱱ ᱵᱟᱹᱲᱤᱡ ᱚᱝᱜᱚᱵᱷᱚᱝᱜᱤ ᱩᱫᱩᱜ ᱫᱚ ᱵᱟᱝ ᱜᱟᱱᱚᱜᱼᱟ᱾
ᱦᱳᱭ ᱦᱳᱭ
ᱚᱱᱟ ᱠᱚ ᱩᱸ ᱠᱚ ᱯᱟᱲᱦᱟᱣ ᱞᱮᱠᱷᱟᱱ ᱥᱮ ᱧᱤᱫᱟᱹ ᱵᱮᱲᱟ ᱵᱟᱝ ᱠᱟᱛᱮᱫ ᱦᱳᱭᱛᱚ ᱧᱤᱫᱟᱹ ᱵᱮᱲᱟ ᱠᱚᱢ ᱥᱩᱢᱚᱭ ᱠᱚ ᱫᱚᱦᱚ ᱠᱮᱫᱟ᱾ ᱱᱚᱴᱟ ᱧᱤ ᱧᱤᱫᱟᱹ ᱱᱚᱴᱟᱷ ᱫᱚᱥᱴᱟ ᱛᱮᱠᱚ ᱪᱟᱵᱟ ᱠᱮᱫᱟ᱾ ᱚᱱᱠᱟ ᱞᱮᱠᱟ ᱢᱤᱫᱴᱟᱱ ᱠᱟᱹᱢᱤ ᱠᱚᱫᱚ ᱫᱚᱦᱚ ᱠᱟᱜ ᱠᱷᱟᱱ᱾ ᱥᱟᱯᱲᱟᱣ ᱟᱹᱰᱤ ᱵᱮᱥ ᱠᱚᱜᱼᱟ ᱾
ᱮᱠᱟᱞ ᱮᱠᱟᱞ ᱚᱱᱟ ᱫᱚ ᱟᱹᱰᱤ ᱱᱟᱯᱟᱭ ᱠᱚᱜᱼᱟ᱾
ᱦᱩᱸ
ᱦᱚᱭ ᱟᱨ ᱛᱟᱦᱚᱞᱮ ᱚᱱᱟ ᱥᱟᱶᱛᱮ ᱟᱨ ᱚᱝᱠᱟ ᱡᱩᱫᱤ ᱟᱨᱚ ᱚᱝᱠᱟ ᱪᱮᱜ ᱢᱟᱱᱮ ᱪᱮᱜ ᱪᱤᱠᱟᱹ ᱞᱮᱠᱷᱟᱱ ᱚᱱᱟᱠᱚ ᱢᱟᱱᱮ ᱟᱢ ᱚᱱᱟ ᱵᱚᱱᱫᱚ ᱞᱮᱱᱠᱷᱟᱱ ᱱᱟᱯᱟᱭᱚᱜᱼᱟ ᱥᱮ ᱚᱝᱠᱟ ᱡᱟᱦᱱᱟᱜ ᱢᱤᱫᱴᱟᱝ ᱨᱳᱞᱥ ᱛᱟᱦᱮᱸ ᱞᱮᱱᱠᱷᱟᱱ ᱱᱟᱯᱟᱭᱚᱜᱼᱟ᱾ ᱢᱟᱱᱮ ᱟᱢᱟᱜ ᱩᱭᱦᱟᱹᱨ ᱛᱮ ᱚᱠᱟᱞᱮᱠᱟ ᱪᱮᱫ ᱪᱤᱠᱟᱹ ᱞᱮᱠᱷᱟᱱ ᱟᱵᱚ ᱢᱤᱫᱴᱟᱝ ᱱᱟᱯᱟᱭᱛᱮ ᱚᱱᱟ ᱠᱷᱚᱱ ᱥᱟᱦᱟᱨ ᱨᱮᱵᱚ ᱛᱟᱦᱮᱸ ᱫᱟᱲᱮᱭᱟᱜᱼᱟ᱾
ᱦᱚᱭ ᱦᱳ ᱵᱚᱠᱚᱧ ᱟᱹᱰᱤ ᱡᱚᱛᱷᱟᱛ ᱢᱤᱫᱴᱟᱝ ᱠᱩᱠᱞᱤᱢ ᱫᱚᱦᱚ ᱠᱟᱫᱟ᱾ ᱚᱱᱟ ᱵᱚᱱᱫᱚ ᱞᱮᱠᱷᱟᱱ ᱵᱮᱥᱚᱜ ᱟ ᱥᱮ ᱚᱱᱟ ᱨᱩᱢ ᱵᱚᱱ ᱯᱷᱩᱞᱟᱹ ᱞᱮᱠᱷᱟᱱ ᱵᱮᱥᱼᱟ ᱟᱹᱰᱤ ᱡᱚᱛᱷᱟᱛ᱾ ᱛᱚ ᱱᱚᱣᱟ ᱠᱷᱚᱱ ᱤᱧ ᱫᱚ ᱱᱚᱝᱠᱟᱧ ᱢᱚᱱᱮᱭᱟ᱾
ᱮᱠᱟᱞ ᱮᱠᱟᱞ
ᱱᱚ ᱡᱮ ᱡᱟᱦᱟᱸ ᱯᱨᱳᱜᱨᱟᱢ ᱦᱳᱭᱳᱜᱚᱜ ᱠᱟᱱᱟ᱾
ᱦᱳᱭ ᱦᱳᱭ
ᱚᱱᱟ ᱫᱚ ᱢᱤᱫᱴᱟᱝ ᱵᱟᱹᱲᱤᱡ ᱫᱚ ᱵᱟᱝ ᱦᱳᱭᱳᱜ ᱠᱟᱱᱟ᱾ ᱥᱮ ᱚᱸᱰᱮ ᱢᱤᱫᱴᱟᱝ ᱥᱤᱝᱜᱟᱨ ᱦᱮᱡ ᱠᱟᱛᱮᱫ ᱟᱭᱟᱜ ᱢᱤᱫᱴᱟᱝ ᱥᱮᱨᱮᱧ ᱨᱮᱭᱟᱜ ᱡᱟᱦᱟᱸ ᱥᱮ, ᱨᱚᱲ ᱨᱮᱱᱟᱝ ᱢᱤᱫᱴᱟᱝ ᱡᱟᱦᱟᱸ ᱥᱚᱲᱚᱢ ᱥᱤᱵᱤᱞ ᱢᱮᱱᱟᱜ ᱛᱟᱭᱟ ᱚᱱᱟ ᱥᱚᱛᱚᱨ ᱮᱫᱟᱭ᱾ ᱚᱱᱟ ᱥᱚᱫᱚᱨᱫᱟᱭ ᱟᱵᱚ ᱫᱩᱱᱤᱭᱟᱹ ᱦᱚᱲ ᱴᱷᱮᱜ᱾
ᱱᱤᱠᱟ ᱞᱮᱠᱟ᱾
ᱛᱚ ᱚᱸᱰᱮ ᱠᱷᱚᱱ ᱦᱚᱸ ᱟᱹᱰᱤᱜᱟᱱ ᱥᱮᱬᱟ ᱞᱮᱠᱟᱱ ᱡᱤᱱᱤᱥ ᱢᱮᱱᱟᱜᱼᱟ᱾ ᱥᱮ ᱥᱮ ᱩᱱᱟᱹᱜ ᱜᱟᱱ ᱛᱤᱨᱤᱭᱳ ᱠᱚ ᱚᱨᱚᱝᱟ ᱴᱟᱢᱟᱠ ᱠᱚ ᱨᱩᱭᱟ ᱛᱩᱢᱫᱟᱜ ᱠᱚ ᱨᱩᱭᱟ᱾ ᱪᱮᱜᱠᱟ ᱠᱚ ᱪᱟᱯᱲᱟᱣ ᱫᱟ ᱥᱮ, ᱠᱚᱴᱟᱵ ᱫᱟᱠᱚ ᱨᱮᱜᱽᱲᱟ᱾ ᱚᱸᱰᱮ ᱠᱷᱚᱱ ᱦᱚᱸ ᱥᱮᱬᱟ ᱞᱮᱠᱟᱱ ᱡᱤᱱᱤᱥ ᱢᱮᱱᱟᱜᱼᱟ᱾ ᱟᱛᱳ ᱚᱱᱟ ᱠᱚᱫᱚ ᱵᱚᱱᱫᱚ ᱫᱚ ᱵᱟᱝ ᱴᱷᱤᱠᱚᱜᱼᱟ ᱛᱚ ᱟᱵᱚ ᱢᱤᱫᱴᱟᱝ ᱨᱩᱞᱥ ᱡᱩᱫᱤᱵᱚᱱ ᱯᱷᱳᱞᱳᱭᱟ᱾ ᱚᱱᱟ ᱜᱮ ᱫᱤᱥᱟᱹ ᱠᱚᱣᱟ᱾
ᱮᱠᱟᱞ
ᱥᱮ ᱟᱢ ᱪᱮᱫ ᱞᱮᱠᱟᱢ ᱢᱚᱱᱮᱭᱟ ᱾ ᱵᱚᱠᱚᱧ?
ᱦᱳᱭ ᱦᱳᱭ ᱡᱩᱫᱤ ᱟᱵᱚ ᱡᱩᱫᱤ ᱢᱤᱫᱴᱟᱝ ᱨᱩᱞᱥ ᱛᱟᱦᱮᱸ ᱠᱚᱜᱼᱟ ᱥᱮ ᱡᱮᱢᱚᱱ ᱡᱟᱦᱟᱸᱭ ᱡᱩᱫᱤ ᱥᱤᱝᱜᱟᱨ ᱦᱮᱡ ᱟᱠᱟᱱᱟᱭ, ᱩᱱᱤ ᱱᱚᱝᱠᱟᱱᱟᱜᱼᱮ ᱥᱮᱨᱮᱧ ᱢᱟ ᱡᱮᱢᱚᱱ ᱟᱵᱚᱣᱟᱜ ᱥᱚᱢᱟᱡᱽ ᱤᱫᱤ ᱠᱟᱛᱮᱫ ᱢᱤᱫᱴᱟᱝ ᱱᱟᱯᱟᱭ ᱠᱟᱹᱢᱤ ᱨᱮ ᱦᱳᱭᱳᱜ ᱢᱟ ᱥᱮ ᱡᱟᱦᱟᱸᱭ ᱡᱩᱣᱟᱹᱱ ᱠᱚᱲᱟ ᱠᱩᱲᱤ ᱠᱚ ᱪᱟᱞᱟᱣ ᱟᱠᱟᱱ ᱫᱚ ᱩᱱᱠᱩᱣᱟᱜ ᱢᱤᱫᱴᱟᱝ ᱱᱟᱯᱟᱭ ᱢᱤᱫᱴᱟᱝ ᱵᱩᱡᱷᱟᱹᱣ ᱥᱮ ᱡᱟᱦᱱᱟᱜ ᱠᱟᱹᱢᱤᱨᱮ ᱞᱟᱜᱟᱜ ᱢᱟ᱾
ᱦᱳᱭ ᱦᱳᱭ
ᱮᱠᱟᱞ ᱚᱱᱟ ᱥᱟᱶᱛᱮ ᱟᱨ ᱡᱩᱫᱤ ᱚᱱᱠᱟ ᱱᱤᱛᱚᱜ ᱫᱚ ᱡᱮᱢᱚᱱ ᱧᱮᱞᱚᱜ ᱠᱟᱱᱟ ᱵᱮᱥᱤ ᱥᱮᱹᱨᱮᱧ ᱠᱚᱦᱚᱸ ᱟᱹᱰᱤ ᱢᱟᱱᱮ ᱱᱚᱝᱠᱟᱱᱟᱜ ᱥᱮᱨᱮᱧ ᱠᱚᱦᱚᱸ ᱟᱸᱡᱚᱢᱚᱜ ᱠᱟᱱᱟ ᱡᱮ ᱡᱚᱛᱚ ᱦᱚᱲ ᱥᱟᱢᱟᱝ ᱨᱮ ᱟᱸᱡᱚᱢ ᱦᱚᱸ ᱵᱟᱝ ᱜᱟᱱᱚᱜᱼᱟ ᱚᱱᱠᱟᱱᱟᱜ ᱥᱮᱨᱮᱧ ᱠᱚ ᱡᱮᱢᱚᱱ ᱵᱟᱝᱠᱚ ᱥᱮᱨᱮᱧ ᱞᱮᱠᱷᱟᱡ ᱦᱚᱸ ᱱᱟᱯᱟᱭᱚᱜᱼᱟ
ᱦᱳᱭ ᱦᱳᱭ ᱠᱤᱪᱷ ᱜᱟᱱ ᱠᱤᱪᱷᱩᱜᱟᱱ ᱥᱮᱨᱮᱧ ᱠᱚ ᱚᱱᱰᱮ ᱡᱟᱦᱟᱸ ᱫᱚ ᱵᱟᱨᱭᱟ ᱢᱮᱱᱮ ᱵᱩᱡᱷᱟᱹᱣ
ᱮᱠᱟᱞ ᱮᱠᱟᱞ᱾
ᱟᱫᱚ ᱪᱟᱹᱜ ᱵᱷᱟᱜᱮ ᱵᱷᱟᱜᱮ ᱢᱚᱱᱮ ᱵᱮᱱ ᱵᱩᱡᱷᱟᱹᱣᱮᱫ ᱞᱮᱭᱟ᱾ ᱚᱱᱟ ᱠᱚ ᱴᱷᱤᱠ ᱜᱮᱭᱟ ᱢᱮᱱᱠᱷᱟᱱ ᱚᱱᱟ ᱠᱚᱫᱚ ᱚᱱᱠᱟᱱᱮ ᱥᱮᱨᱮᱧ ᱠᱟᱱ ᱜᱮᱭᱟ ᱚᱱᱟ ᱠᱚᱫᱚ ᱚᱲᱟᱜ ᱦᱚᱲ ᱥᱟᱢᱟᱝ ᱨᱮ ᱥᱮ ᱢᱤᱫᱴᱟᱝ ᱯᱷᱮᱢᱮᱞᱤ ᱥᱟᱢᱟᱝ ᱥᱮ ᱢᱤᱫᱴᱟᱝ ᱵᱟᱪᱟ ᱜᱤᱫᱽᱨᱟᱹ ᱥᱟᱱᱟᱢ ᱨᱮᱫᱚ ᱟᱡᱚᱱ ᱠᱚ ᱵᱟᱝ ᱵᱩᱡᱷᱟᱹᱚᱜᱼᱟ
ᱦᱳᱭ ᱦᱳᱭ
ᱟᱫᱚ ᱱᱤᱭᱟᱹ ᱟᱞᱮᱢᱟ ᱱᱤᱛᱚᱜ ᱫᱚ ᱢᱮᱱᱟᱜᱼᱟ ᱾
ᱥᱟᱦᱟ ᱠᱟᱛᱮᱫ
ᱚᱱᱠᱟ ᱞᱮᱠᱟ᱾ ᱟᱪᱪᱷᱟ ᱟᱨ ᱛᱟᱦᱚᱞᱮ ᱜᱚᱢᱠᱮ ᱟᱨ ᱚᱱᱠᱟ ᱪᱮᱫ ᱠᱚ ᱱᱟᱥᱮᱱᱟᱜ ᱚᱱᱟ ᱤᱫᱤ ᱠᱟᱛᱮᱜ ᱫᱟᱫᱟ ᱪᱮᱫ ᱠᱚᱢ ᱩᱭᱦᱟᱹᱨ ᱱᱟᱥᱮᱱᱟᱜ ᱮᱢ ᱞᱟᱹᱭ ᱞᱮᱠᱷᱟᱱ ᱱᱟᱯᱟᱭ ᱠᱚᱜᱼᱟ
ᱯᱨᱳᱜᱨᱟᱢ ᱠᱚᱵᱚᱱ ᱥᱟᱯᱲᱟᱣᱮᱫᱟ ᱥᱮ ᱥᱟᱯᱲᱟᱣ ᱛᱟᱵᱚᱱ
ᱮᱠᱟᱞ ᱮᱠᱟᱞ
ᱚᱸᱰᱮ ᱪᱟᱞᱟᱣ ᱠᱟᱱᱟ ᱡᱟᱹᱥᱛᱤ ᱠᱟᱭᱛᱮ ᱟᱵᱚ ᱞᱮᱠᱟᱱ ᱨᱮᱱ ᱜᱤᱫᱽᱨᱟᱹ ᱠᱚ ᱪᱟᱞᱟᱣᱮᱫ ᱠᱟᱱᱟ
ᱦᱳᱭ ᱦᱳᱭ
ᱩᱱᱠᱩ ᱟᱹᱰᱤᱜᱟᱱ ᱯᱟᱹᱭᱞᱟᱹ ᱨᱮᱠᱚ ᱪᱚᱵᱮᱫᱚᱜ ᱠᱟᱱᱟ ᱟᱫᱚ ᱡᱩᱫᱤ ᱚᱲᱟᱜ ᱥᱮ ᱚᱸᱰᱮ ᱠᱩᱢᱴᱤ ᱠᱚ ᱡᱩᱫᱤ ᱦᱤᱡᱩᱜ ᱠᱷᱟᱱ ᱨᱮᱴ ᱵᱚᱱ ᱨᱚᱦᱚᱭᱟ ᱪᱟᱞᱟᱜ ᱠᱟᱱᱟ ᱪᱟᱞᱟᱜ ᱠᱟᱱᱟ ᱢᱮᱱᱠᱷᱟᱱ ᱨᱩᱣᱟᱹᱲ ᱛᱮᱜᱮ ᱦᱮᱡ ᱦᱚᱲ ᱢᱟ ᱵᱷᱟᱜᱮ ᱢᱚᱡᱽᱛᱮ ᱥᱮ ᱚᱲᱟᱜ ᱨᱮ ᱢᱤᱫᱟᱱ ᱫᱟᱭᱤᱛᱚ ᱱᱮᱛᱟᱨ ᱟᱭᱳ-ᱵᱟᱵᱟ ᱪᱮᱛᱟᱱ᱾ ᱢᱤᱫᱴᱮᱱ ᱢᱟᱱᱟᱣ ᱵᱟᱛᱟᱣ ᱜᱮ ᱪᱟᱵᱟ ᱩᱛᱟᱹᱨ ᱠᱟᱱ ᱛᱟᱵᱚᱱᱟ
ᱮᱠᱟᱞ ᱮᱠᱟᱞ
ᱟᱨ ᱚᱱᱟ ᱠᱷᱟᱹᱛᱤᱨ ᱜᱮ ᱱᱤᱛᱚᱜ ᱟᱵᱚᱣᱟᱜ ᱤᱭᱟᱹᱨᱮ ᱱᱚᱝᱠᱟ ᱡᱟᱹᱥᱛᱤ ᱧᱮᱞᱚᱜ ᱠᱟᱱᱟ
ᱦᱩᱸ ᱛᱚ ᱟᱵᱚ ᱚᱱᱟᱨᱮ
ᱚᱱᱟ ᱫᱟᱫᱟ ᱞᱟᱹᱭ ᱞᱮ ᱢᱮ ᱪᱮᱫ ᱮᱢ ᱞᱟᱹᱭᱮᱜᱼᱟ
ᱛᱚ ᱟᱹᱛᱳ ᱚᱲᱟᱜ ᱨᱮᱱ ᱥᱟᱱᱟᱢ ᱵᱚᱭᱦᱟ ᱠᱚᱫᱚ ᱥᱮ ᱞᱟ ᱫᱚᱨᱠᱟᱨᱟᱜ ᱠᱟᱱᱟ ᱥᱮ ᱚᱱᱠᱟᱱ ᱵᱟᱵᱚᱱ ᱠᱟᱹᱢᱤᱭᱟ
ᱦᱳᱭ ᱦᱳᱭ
ᱠᱟᱛᱮᱜ ᱮᱛᱷᱟᱨᱤ ᱚ ᱥᱮᱨᱮᱧᱟ
ᱮᱠᱟᱞ ᱦᱳᱭᱛᱚ ᱫᱟᱫᱟ ᱢᱟ ᱛᱟᱦᱚᱞᱮ ᱱᱤᱛᱚᱜ ᱫᱚ ᱱᱚᱝᱠᱟ ᱜᱮᱞᱟᱝ ᱨᱚᱯᱚᱲᱟ ᱟᱨ ᱚᱠᱛᱚ ᱠᱚᱞᱟᱝ ᱧᱟᱢ ᱞᱮᱠᱷᱟᱱ ᱨᱚᱯᱚᱲᱟᱞᱟᱝ ᱱᱟᱜ
ᱦᱳᱭ ᱦᱳᱭ ᱟᱹᱰᱤᱜᱟᱱ ᱢᱚᱡᱽ ᱠᱟᱛᱷᱟ ᱠᱚ ᱵᱮᱱ ᱴᱷᱤᱠ ᱜᱮᱭᱟ ᱛᱚ ᱟᱭᱢᱟ ᱟᱭᱢᱟ ᱥᱟᱨᱦᱟᱣ
ᱴᱷᱤᱠ ᱜᱮᱭᱟ